ᱦᱮᱞᱳ
ᱦᱮᱸ ᱜᱚᱝᱠᱮ ᱟᱸᱡᱚᱢᱚᱜ ᱠᱟᱱᱟ᱾
ᱦᱮᱸ ᱟᱸᱡᱚᱢᱚᱜ ᱠᱟᱱᱟ ᱜᱟᱝᱠᱮ ᱾
ᱟᱪᱪᱷᱟ ᱟᱪᱪᱷᱟ ᱦ ᱦᱮᱸ ᱱᱟᱯᱟᱭ ᱵᱟᱲᱟ ᱜᱮ ᱟᱢ ᱪᱮᱫ ᱱᱟᱯᱟᱭ ᱵᱟᱲᱟ ᱜᱤ?
ᱦᱮᱸ ᱟᱹᱞᱤᱧ ᱦᱚᱸ ᱱᱟᱯᱟᱭ ᱵᱟᱲᱟ ᱜᱮ ᱾
ᱟᱪᱪᱷᱟ ᱟᱪᱪᱷᱟ᱾
ᱛᱟᱞᱚᱦᱮ ᱪᱮᱫ ᱠᱚ ᱵᱤᱱ ᱪᱤᱠᱟᱹ ᱵᱟᱲᱟᱭ ᱮᱫ-ᱟ ᱱᱤᱛᱚᱜ ᱫᱚ?
ᱱᱚᱜ-ᱚᱭ ᱱᱤᱛᱚᱜ ᱫᱚ ᱠᱷᱟᱱ ᱫᱟᱜ ᱵᱟᱲᱟ ᱠᱮᱫᱟᱭ ᱟᱫᱚ ᱚᱲᱟᱜ ᱠᱚᱨᱮ ᱜᱮ ᱱᱤᱛᱚᱜ ᱫᱚ ᱱᱟᱦᱟᱜ ᱾
ᱚᱻ ᱦᱮᱸ ᱛᱚ
ᱛᱟᱦᱟᱞᱮ ᱡᱚᱢ ᱵᱟᱲᱟ ᱠᱚᱫᱚ?
ᱦᱮᱸ ᱡᱚᱢ ᱵᱟᱲᱟ ᱠᱚᱫᱚ ᱦᱩᱭ ᱠᱟᱱ ᱜᱮᱭᱟ ᱾ ᱟᱢ ᱡᱚᱢ ᱵᱟᱲᱟ ᱦᱩᱭ ᱠᱟᱱᱟ ᱥᱮ ᱵᱟᱝ ᱟᱢᱟᱜ ᱜᱮ ᱱᱟᱦᱟᱜ?
ᱦᱮᱸ ᱡᱚᱢ ᱠᱚᱫᱚ ᱦᱩᱭ ᱠᱟᱱᱟ ᱱᱤᱛᱚᱜ ᱫᱚ ᱛᱟᱦᱚᱞᱮ ᱠᱷᱮᱛ ᱠᱷᱚᱱᱟᱜ ᱱᱚᱜ-ᱚᱭ ᱠᱤᱪᱷᱩ ᱠᱷᱚᱱ ᱞᱟᱦᱟ ᱥᱮᱴᱮᱨ ᱦᱩᱭ ᱠᱟᱱᱟ ᱚᱲᱟᱜ ᱥᱮᱫ ᱾
ᱚᱻ ᱟᱪᱪᱷᱟ ᱟᱪᱪᱷᱟ
ᱛᱟᱨᱯᱚᱨᱮ ᱟᱫᱚ ᱦᱚᱸᱜ-ᱚᱭ ᱡᱚᱢ ᱠᱟᱛᱮᱫ ᱜᱮ ᱦᱚᱜ-ᱚᱭ ᱱᱤᱛᱚᱜ ᱫᱚ
ᱚᱸ ᱟᱨ ᱩᱸ ᱫᱟᱜ ᱡᱟᱹᱲᱤ ᱫᱚ ᱩᱱᱟᱹᱜ ᱚᱝᱠᱟ ᱫᱚ ᱱᱟᱦᱟᱜ ᱵᱟᱝ ᱦᱩᱭᱩᱜ ᱠᱟᱱᱟ ᱾
ᱚᱸᱻ
ᱴᱩᱠ ᱴᱟᱠ ᱦᱩᱭ ᱵᱟᱲᱟᱜ ᱠᱟᱱ ᱛᱮᱦᱮᱧ ᱜᱮ ᱠᱟᱹᱴᱤᱡ ᱡᱳᱨ ᱧᱚᱜ ᱮ ᱫᱟᱜ ᱠᱮᱜ-ᱟᱭ ᱚᱱᱟ ᱦᱚᱸ ᱠᱷᱟᱱ ᱫᱟᱜ ᱟᱠᱟᱱᱟ ᱥᱮ ᱵᱟᱝ ᱵᱟᱹᱫᱽ ᱠᱚ ᱧᱮᱞ ᱦᱩᱭᱩᱜ-ᱟ ᱾
ᱦᱮᱸ ᱛᱚ ᱛᱟᱦᱚᱞᱮ ᱪᱟᱥ ᱫᱚ ᱵᱤᱱ ᱨᱟᱠᱟᱵ ᱠᱮᱫᱟ ᱥᱮ ᱵᱟᱝ?
ᱟᱣᱨᱤ ᱨᱟᱠᱟᱵ ᱦᱩᱭᱩᱜ-ᱟ ᱟᱣᱨᱤ ᱨᱟᱠᱟᱵ ᱦᱩᱭᱩᱜ-ᱟ ᱫᱟᱜ ᱠᱚᱜᱮ ᱢᱟ ᱚᱱᱠᱟᱱ ᱢᱚᱱᱮ ᱜᱮ ᱵᱟᱝ ᱦᱩᱭ ᱠᱟᱱᱟ ᱾
ᱛᱟᱦᱚᱞᱮ ᱛᱤᱱᱟᱹᱜ ᱫᱷᱟᱹᱨᱤᱡ ᱫᱚ ᱵᱤᱱ ᱠᱟᱹᱢᱤ ᱫᱷᱚᱨᱟ ᱫᱚᱵᱤᱱ ᱤᱭᱟᱹ ᱠᱟᱫᱟ?
ᱵᱟᱹᱭᱦᱟᱹᱲ ᱵᱟᱹᱭᱦᱟᱹᱲ ᱴᱩᱠᱩ ᱦᱩᱭ ᱠᱟᱱᱟ ᱵᱟᱹᱫᱽ ᱵᱟᱹᱠᱤ ᱢᱮᱱᱟᱜ-ᱟ?
ᱚᱸᱻ
ᱟᱨ ᱵᱟᱹᱫᱽ ᱨᱮᱦᱚᱸ ᱫᱟᱜ ᱜᱮ ᱵᱟᱱᱩᱜ-ᱟ ᱾
ᱛᱟᱦᱚᱞᱮ ᱜᱚᱢᱠᱮ ᱞᱤᱧ ᱠᱩᱞᱤᱭᱮᱫ ᱵᱤᱱᱟ ᱡᱮ ᱟᱹᱵᱤᱱ ᱫᱚ ᱟᱹᱛᱩ ᱫᱤᱥᱚᱢ ᱥᱮ ᱦᱟᱱᱮ ᱤᱭᱟᱹ ᱪᱮᱫ ᱟᱹᱛᱩ ᱫᱤᱥᱚᱢ ᱟᱹᱵᱤᱱ ᱫᱚ ᱵᱤᱨ ᱫᱤᱥᱚᱢ ᱥᱮ?
ᱦᱳᱭ ᱵᱤᱨ ᱫᱤᱥᱚᱢ ᱵᱤᱨ ᱫᱤᱥᱚᱢ ᱾
ᱜᱚᱝᱠᱮ ᱚᱻ
ᱟᱹᱵᱤᱱ ᱫᱚ
ᱟᱹᱞᱤᱧ ᱦᱚᱸ ᱵᱤᱨ ᱫᱤᱥᱚᱢ ᱜᱮ ᱵᱤᱨ ᱫᱤᱥᱚᱢ ᱫᱚ ᱢᱟᱱᱮ ᱟᱹᱞᱤᱧ ᱫᱚ ᱢᱟᱱᱮ ᱪᱮᱫ ᱞᱮᱠᱟ ᱞᱤᱧ ᱞᱟᱹᱭᱟ ᱾ ᱢᱟᱱᱮ ᱥᱚᱨᱟᱱ ᱴᱟᱺᱰᱤ ᱢᱟᱱᱮ ᱵᱩᱨᱩ ᱴᱚᱴᱷᱟ ᱚᱱᱠᱟ ᱫᱚ ᱵᱟᱝ ᱠᱟᱱᱟ ᱾ ᱟᱹᱞᱤᱧ ᱫᱚᱞᱤᱧ ᱪᱮᱫ ᱞᱤᱧ ᱞᱟᱹᱭᱟ ᱟᱹᱞᱤᱧ ᱫᱚ ᱱᱚᱛᱮ ᱫᱚ ᱢᱟᱱᱮ ᱥᱟᱵ-ᱢᱟᱨᱥᱟᱞ ᱨᱮᱱᱟᱜ ᱫᱟᱜ ᱠᱚᱦᱚᱸ ᱧᱟᱢᱚᱜ ᱠᱷᱟᱹᱛᱤᱨ ᱛᱮ ᱟᱞᱤᱧ ᱫᱚᱞᱤᱧ ᱪᱟᱥ ᱫᱚᱞᱤᱧ ᱨᱟᱠᱟᱵ ᱟᱠᱟᱜ-ᱟ᱾
ᱟᱪᱪᱷᱟ, ᱟᱞᱮ ᱥᱮᱫ ᱫᱚ ᱥᱟᱵ-ᱢᱟᱨᱥᱟᱞ ᱵᱳᱞᱮᱲ ᱠᱚᱫᱚ ᱵᱟᱹᱱᱩᱜ ᱠᱟᱜ-ᱟ᱾ ᱚᱱᱟ
ᱚ ᱦᱮᱸ ᱛᱚ,
ᱫᱟᱜ ᱠᱚᱫᱚ ᱱᱟᱜ ᱟᱹᱰᱤ ᱟᱹᱫᱤ ᱞᱟᱛᱟᱨ ᱨᱮ ᱧᱟᱢᱚᱜ-ᱟ᱾
ᱦᱩᱸ,
ᱠᱤᱪᱷᱩ ᱠᱤᱪᱷᱩ ᱡᱟᱭᱜᱟ ᱨᱮᱫᱚ ᱚᱱᱠᱟ ᱧᱟᱢ ᱜᱚᱫᱚᱜ ᱜᱮᱭᱟ ᱞᱚᱜᱚᱱ ᱜᱮ ᱟᱨ ᱠᱤᱪᱷᱩ ᱡᱟᱭᱜᱟ ᱨᱮ ᱫᱚ ᱵᱟᱝ ᱧᱟᱢᱚᱜ-ᱟ᱾
ᱦᱩᱸ,
ᱵᱟᱨᱭᱟ ᱯᱮᱭᱟ ᱞᱮᱭᱟᱨ ᱛᱟᱵ ᱨᱮᱦᱚᱸ ᱫᱟᱜ ᱜᱮ ᱵᱟᱝ ᱧᱟᱢᱚᱜ-ᱟ᱾
ᱦᱩᱸ,
ᱟᱨ ᱠᱤᱪᱷᱩ ᱡᱟᱭᱜᱟ ᱨᱮᱫᱚ ᱢᱮᱫᱴᱮᱱ ᱞᱮᱭᱟᱨ ᱛᱟᱵ ᱛᱮᱜᱮ ᱫᱟᱜ ᱧᱟᱢᱚᱜ-ᱟ, ᱫᱚᱢᱮ ᱫᱟᱜ ᱩᱰᱩᱠᱚᱜ-ᱟ ᱚᱱᱟ ᱛᱮᱜᱮ᱾
ᱦᱳᱭ,
ᱟᱞᱮ ᱥᱮᱫ ᱫᱚ ᱢᱤᱱᱤ ᱛᱚ ᱵᱟᱹᱱᱩᱜ ᱠᱟᱜ-ᱟ ᱚᱱᱟ ᱫᱚ᱾
ᱚ, ᱛᱟᱦᱚᱞᱮ ᱦᱟᱹᱠᱩ ᱛᱟᱦᱚᱞᱮ ᱦᱟᱹᱠᱩ ᱠᱚᱫᱚ ᱵᱤᱱ ᱥᱟᱵ ᱵᱟᱲᱟ ᱠᱮᱫ ᱠᱚᱣᱟ ᱥᱮ ᱵᱟᱝ ᱱᱚᱣᱟ ᱤᱭᱟᱹ ᱨᱮ ᱫᱟᱜ ᱡᱟᱹᱲᱤ ᱨᱮ?
ᱚᱱᱠᱟ ᱜᱮ ᱵᱟᱝ ᱮ ᱫᱟᱜ ᱠᱟᱜ-ᱟ ᱦᱟ. ᱠᱩ ᱨᱟᱠᱟᱵ ᱞᱮᱠᱟ ᱜᱮ᱾
ᱳᱻ ᱡᱟᱞᱟ᱾
ᱦᱟᱹᱠᱩ ᱨᱟᱠᱟᱵ ᱞᱮᱠᱟ ᱜᱮ ᱡᱩᱨ ᱧᱚᱜ ᱛᱤᱦᱤᱧ ᱠᱟᱹᱴᱤᱡ ᱫᱟᱜ ᱠᱟᱜ-ᱟ ᱚᱱᱟ ᱜᱮ᱾
ᱦᱮᱸ ᱛᱚ, ᱛᱟᱦᱚᱞᱮ ᱚᱲᱟᱜ ᱠᱚᱨᱮ ᱫᱚᱠᱚ ᱱᱟᱯᱟᱭ ᱵᱟᱲᱟ ᱜᱮᱭᱟ ᱛᱚ?
ᱦᱩᱸ ᱱᱟᱯᱟᱭ ᱵᱟᱲᱟ ᱜᱮ ᱟᱞᱮ ᱫᱚ ᱨᱚᱦᱚᱭ ᱵᱟᱲᱟᱭ ᱦᱩᱭᱩᱜ ᱛᱮ᱾
ᱦᱮᱸ ᱛᱚ,
ᱟᱹᱞᱤᱧ ᱦᱚᱸ ᱪᱮᱫ ᱞᱤᱧ ᱞᱟᱹᱭᱟ ᱛᱟᱦᱚᱞᱮ ᱱᱚᱜ-ᱚᱭ ᱠᱟᱹᱢᱤ ᱠᱟᱹᱢᱤ ᱛᱮᱜᱮ ᱛᱚ ᱡᱟᱞᱟ ᱫᱚ᱾ ᱠᱟᱹᱢᱤ ᱵᱟᱵᱚᱱ ᱠᱟᱹᱢᱤ ᱞᱮᱠᱷᱟᱱ ᱱᱤᱛᱚᱜ ᱟᱨᱚ ᱡᱚᱢ ᱟᱵᱚᱱ ᱪᱤᱠᱟᱹ ᱛᱮᱵᱚᱱ ᱡᱚᱢᱟ᱾
ᱦᱮᱸ ᱚᱱᱟ ᱜᱮ ᱵᱚᱪᱷᱚᱨ ᱫᱤᱱ ᱨᱮᱱᱟᱜ ᱟᱨᱡᱟᱣ᱾
ᱦᱳᱭ, ᱟᱫᱚ ᱱᱤᱛᱚᱜ ᱢᱟ ᱢᱟᱱᱮ ᱠᱟᱹᱢᱤᱱ ᱠᱚᱦᱚᱸ ᱵᱟᱹᱞᱤᱧ ᱧᱟᱢ ᱮᱫ ᱠᱚᱣᱟ, ᱜᱚᱴᱟ ᱡᱚᱛᱚ ᱠᱷᱮᱛ ᱨᱮᱜᱮ ᱠᱚ ᱞᱟᱜᱟᱣ ᱟᱠᱟᱫ ᱠᱚ᱾ ᱩᱱᱠᱩ ᱠᱷᱚᱱ ᱩᱱᱠᱩ ᱠᱚ ᱦᱟᱛᱟᱣ ᱮᱫ ᱠᱚᱣᱟ ᱛᱟᱦᱞᱮ ᱫᱚ ᱢᱟᱱᱮ ᱟᱹᱞᱤᱧᱟᱜ ᱢᱤᱫ, ᱵᱟᱨ ᱠᱷᱮᱛ ᱫᱚ ᱥᱩᱫᱩ ᱵᱟᱹᱠᱤ ᱢᱮᱱᱟᱜ-ᱟ, ᱛᱚ ᱚᱱᱟ ᱜᱮᱞᱤᱧ ᱞᱟᱹᱭ ᱮᱫᱟ ᱡᱮ ᱵᱟᱠᱚ ᱧᱟᱢᱚᱜ ᱠᱷᱟᱱ ᱱᱤᱡᱮ ᱛᱮ ᱜᱮ ᱠᱚᱨᱟᱣ ᱠᱟᱜ ᱦᱩᱭᱩᱜ-ᱟ ᱱᱤᱛᱳᱜ ᱫᱚ ᱟᱫᱚ᱾
ᱦᱚᱸ ᱟᱫᱚ ᱡᱷᱚᱛᱚ ᱜᱮ ᱠᱚᱢ ᱵᱤᱥᱤ ᱫᱟᱜ ᱞᱟᱜᱟᱣ ᱟᱠᱟᱱᱟ ᱚᱱᱟ ᱜᱮ ᱠᱚ ᱦᱟᱹᱭ ᱯᱷᱟᱹᱭ ᱨᱚᱦᱚᱭ᱾
ᱦᱮᱸ ᱛᱚ, ᱦᱮᱸ ᱛᱟᱦᱚᱞᱮ ᱟᱵᱤᱱ ᱥᱮᱱᱟᱜ ᱯᱚᱨᱚᱵᱽ, ᱯᱟᱛᱟ ᱠᱚᱫᱚ ᱚᱠᱟ ᱞᱮᱠᱟ ᱫᱚ ᱛᱟᱦᱚᱞᱮ?
ᱩᱸ ᱪᱟᱯ ᱤᱭᱟᱹ ᱯᱚᱨᱚᱵᱽ, ᱯᱟᱛᱟ ᱠᱚ ᱵᱟᱝ᱾
ᱦᱳᱭ,
ᱦᱮᱸ ᱯᱟᱛᱟ, ᱯᱚᱨᱚᱵᱽ ᱠᱚᱫᱚ ᱠᱷᱟᱱ ᱚᱠᱴᱚᱵᱚᱨ ᱥᱮᱫ ᱟᱨᱟᱢᱵᱷᱚᱜ-ᱟ᱾
ᱚᱸᱻ
ᱵᱷᱟᱫᱚᱨ ᱫᱟᱥᱟᱭ, ᱫᱟᱥᱟᱭ ᱫᱟᱥᱟᱭ ᱵᱚᱸᱜᱟ᱾
ᱦᱮᱸ,
ᱫᱟᱥᱟᱭ ᱵᱚᱸᱜᱟ ᱟᱨᱟᱢ ᱵᱚᱜ-ᱟ, ᱯᱚᱨᱚᱵᱽ ᱠᱚᱫᱚ᱾
ᱩᱸ ᱟ ᱛᱟᱦᱚᱞᱮ ᱟᱹᱵᱤᱱ ᱫᱚ ᱡᱩᱨᱤ-ᱯᱟᱹᱨᱤ ᱠᱟᱱᱟ ᱵᱤᱱ ᱥᱮ ᱰᱟᱸᱜᱩᱣᱟᱹ ᱛᱮᱜᱮ᱾
ᱤᱧ ᱰᱟᱹᱜᱟᱹᱭ ᱜᱮᱭᱟ ᱟᱵᱮᱱ ᱫᱚ?
ᱦᱮᱸ ᱟᱹᱞᱤᱧ ᱦᱚᱸ ᱟᱹᱞᱤᱧ ᱫᱚ ᱡᱩᱨᱤᱯᱟᱹᱨᱤ ᱟᱹᱞᱤᱧ ᱫᱚ᱾
ᱦᱚ ᱟᱪᱷᱟ ᱤᱧ ᱵᱷᱟᱜᱤ ᱜᱮ ᱚᱱᱟ ᱦᱚᱸ
ᱦᱮᱸᱦᱮᱸ ᱦᱮᱸ ᱚᱱᱟ ᱠᱷᱟᱹᱛᱤᱨ ᱜᱮᱛᱚ ᱱᱤᱛᱚᱜ ᱫᱚ ᱠᱟᱹᱢᱤ ᱫᱚᱞᱤᱧ ᱤᱭᱟᱹ ᱠᱟᱱᱟ ᱛᱟᱦᱚᱞᱮ ᱟᱫᱚᱼᱼ
ᱦᱮᱸ ᱟᱫᱚ ᱩᱯᱟᱹᱭ ᱨᱮᱱᱟᱜ ᱠᱟᱹᱢᱤ ᱦᱩᱭᱩᱜ ᱜᱮᱭᱟ ᱚᱱᱟ ᱠᱚ ᱫᱚᱼᱼᱼ
ᱟᱨ ᱵᱟᱝ ᱠᱟᱹᱢᱤ ᱛᱮᱦᱚᱸ ᱪᱮᱫ ᱫᱚ ᱵᱚᱱ ᱡᱚᱢᱼᱼᱼ
ᱦᱮᱸᱼᱼᱼ
ᱦᱩᱸ
ᱯᱟᱲᱦᱟᱣ ᱵᱟᱲᱟᱜ ᱦᱩᱭᱩᱜ ᱠᱟᱱ ᱜᱮᱭᱟ ᱱᱟᱦᱟᱜᱼᱼᱼ
ᱦᱳ ᱛᱚ ᱯᱟᱲᱦᱟᱣ ᱫᱚ ᱯᱟᱲᱦᱟᱜ ᱛᱟᱵᱚᱱ ᱯᱮᱼᱼᱼ
ᱚᱱᱟᱫᱚ ᱯᱟᱲᱦᱟᱣ ᱦᱚᱸ ᱫᱚᱨᱠᱟᱨ ᱠᱟᱱ ᱜᱮᱭᱟᱼᱼ
ᱦᱚᱭᱼᱼᱼ
ᱢᱤᱫᱴᱟᱱ ᱱᱟᱯᱟᱭ ᱴᱷᱟᱶ ᱵᱟ ᱥᱮᱪᱮᱫ ᱛᱟᱦᱮᱱ ᱠᱷᱟᱱ ᱡᱟᱦᱟᱸᱱᱟᱜ ᱡᱟᱭᱜᱟ ᱨᱮᱜᱮᱼᱼᱼᱼ ᱱᱟᱯᱟᱭ ᱫᱚᱼᱼᱼ ᱚᱠᱚᱭ ᱴᱷᱮᱱ ᱦᱚᱸ ᱚᱠᱟᱞᱮᱠᱟ ᱟᱪᱟᱨ ᱵᱮᱣᱦᱟᱨ ᱨᱚᱲ ᱨᱚᱛᱚᱲ ᱚᱱᱟ ᱠᱚ ᱱᱟᱯᱟᱭ ᱥᱟᱦᱤᱡ ᱤᱭᱟᱹᱜᱼᱟ᱾ ᱪᱮᱫᱚᱜ ᱥᱟᱵᱚᱦᱚᱜᱼᱟ᱾
ᱦᱩᱸ ᱯᱟᱲᱦᱟᱣ ᱯᱟᱲᱦᱟᱣ ᱛᱮᱜᱮ ᱮᱠᱫᱚᱢᱼᱼ ᱪᱟᱹᱠᱨᱤ ᱠᱚᱨᱮᱱᱟᱜ ᱠᱤᱪᱷᱩ ᱤᱭᱟᱹ ᱦᱩᱭᱩᱜ ᱠᱟᱱ ᱛᱟᱸᱦᱮᱱᱟ ᱟᱫᱚ ᱵᱟᱝ ᱜᱟᱱᱚᱜ ᱠᱟᱱᱟ ᱠᱟᱴᱤᱡᱼᱼᱼᱼ ᱵᱷᱟᱜᱮ ᱪᱮᱦᱨᱟ ᱧᱚᱜ ᱪᱮᱥᱴᱟᱭ ᱠᱚᱢ ᱪᱮᱥᱴᱟᱭ ᱞᱮᱠᱷᱟᱱ ᱫᱚ ᱵᱟᱝ ᱜᱟᱱᱚᱜᱼᱟ᱾
ᱦᱩᱸᱼᱼᱼ
ᱪᱮᱥᱴᱟ ᱛᱚ ᱞᱟᱜᱟᱣ ᱦᱩᱭ ᱞᱮᱱ ᱜᱮᱭᱟ ᱯᱚᱨᱤᱠᱷᱟ ᱠᱚᱫᱚ ᱯᱮᱭᱟ ᱯᱮᱭᱟ ᱨᱮᱱᱟᱜ ᱮᱢ ᱦᱩᱭ ᱞᱮᱱᱟ᱾
ᱱᱚᱼᱼ
ᱢᱮᱜᱴᱮᱱ ᱫᱚ ᱟᱹᱣᱨᱤᱭᱟᱼᱟ ᱢᱟᱱᱮ ᱯᱮᱭᱟ ᱨᱮᱱᱟᱜ ᱥᱮᱴᱮᱨᱚᱜ ᱠᱟᱱᱟ ᱟᱨ ᱢᱮᱜᱴᱮᱱ ᱫᱚ ᱦᱟᱸᱜ ᱵᱟᱨᱭᱟ ᱵᱟᱨᱭᱟ ᱢᱮᱜᱴᱮᱱ ᱥᱮᱴᱮᱨᱚᱜ ᱠᱟᱱᱟ᱾
ᱦᱮᱸ ᱛᱚ ᱱᱚᱣᱟ ᱠᱚᱫᱚ ᱞᱟᱜᱟᱣ ᱨᱮ ᱛᱟᱦᱮᱱ ᱵᱤᱱ᱾ ᱵᱟᱠᱷᱟᱡ ᱱᱤᱛᱚᱜ ᱫᱚ ᱚᱞᱚᱜ ᱯᱟᱲᱦᱟᱣ ᱨᱮᱱᱟᱜ ᱤᱭᱮ ᱫᱚ ᱱᱤᱛᱚᱜ ᱫᱚᱢᱮ ᱜᱮᱛᱚ ᱠᱚᱢᱯᱤᱴᱤᱥᱮᱱ ᱨᱮᱱᱟᱜ ᱡᱩᱜᱼᱼᱼ
ᱮᱠᱫᱚᱢ ᱟᱹᱰᱤ ᱟᱹᱰᱤ ᱠᱚᱢᱯᱤᱴᱤᱥᱮᱱ ᱮᱠᱫᱚᱢ
ᱦᱳᱭ ᱱᱤᱛᱚᱜ ᱵᱟᱵᱚᱱ ᱤᱭᱟᱹ ᱞᱮᱠᱷᱟᱱ ᱱᱤᱛᱚᱜ ᱟᱨ ᱠᱚᱢ ᱯᱟᱲᱦᱟᱜ ᱛᱮᱛᱚ ᱵᱟᱝ ᱦᱩᱭᱩᱜ- ᱟ ᱛᱚ ᱱᱤᱛᱚᱜᱼᱼᱼ ᱱᱤᱛᱚᱜ ᱫᱚ ᱡᱳᱨᱫᱟᱨ ᱟᱫᱚ ᱢᱮᱜᱴᱟᱝᱼᱼ ᱯᱟᱹᱴᱷᱩᱣᱟᱹ ᱜᱮᱛᱚᱭ ᱵᱟᱲᱟᱭᱟ ᱡᱮ ᱩᱱᱤ ᱚᱞᱚᱜ ᱯᱟᱲᱦᱟᱣ ᱪᱮᱫ ᱞᱮᱠᱟ ᱠᱟᱛᱮ ᱮ ᱪᱮᱫ ᱫᱟ ᱥᱮ ᱪᱮᱫ? ᱠᱟ ᱦᱟᱞᱚᱛ ᱨᱮ ᱢᱮᱱᱟᱭᱟ ᱟᱹᱰᱤ ᱟᱭᱢᱟ ᱚᱲᱟᱜ ᱨᱮ ᱫᱚᱼᱼᱼ ᱛᱚ ᱟᱞᱤᱧ ᱦᱚᱞᱤᱧ ᱧᱮᱞ ᱵᱟᱲᱟ ᱟᱠᱟᱫ ᱠᱚᱣᱟ ᱡᱮ ᱢᱟᱱᱮᱼᱼᱼ ᱩ ᱟᱹᱞᱤᱧ ᱢᱟ ᱢᱟᱱᱮ ᱟᱹᱞᱤᱧᱟᱜ ᱩᱢᱮᱨ ᱦᱚᱜᱼᱚᱭ ᱛᱚᱼᱼ ᱦᱮᱸ ᱢᱟᱱᱮ ᱢᱤᱰᱤᱞ ᱮᱡᱽ ᱞᱤᱧ ᱞᱟᱹᱭ ᱮᱫᱟ ᱟᱹᱞᱤᱧ ᱫᱚ᱾
ᱦᱩᱸ ᱦᱩᱸᱼᱼ
ᱛᱟᱦᱚᱞᱮ ᱟᱹᱞᱤᱧ ᱞᱤᱧ ᱵᱩᱡᱽ ᱫᱟᱲᱮᱭᱟᱜ ᱠᱟᱱᱟ ᱡᱮ ᱢᱤᱫᱴᱟᱱ ᱯᱟᱹᱴᱷᱩᱣᱟᱹ ᱜᱤᱫᱟᱹᱨ ᱡᱤᱭᱚᱱ ᱨᱮ ᱪᱮᱫ ᱦᱟᱞᱚᱛ ᱪᱟᱞᱟᱜ ᱠᱟᱱᱟ᱾ ᱦᱚᱲ ᱫᱚᱠᱚ ᱞᱟᱹᱭᱮᱫᱟ ᱯᱚᱭᱥᱟᱞᱮ ᱮᱢᱟᱭ ᱠᱟᱱᱟ ᱯᱟᱲᱦᱟᱜ ᱠᱟᱱᱟᱭ ᱪᱟᱹᱠᱨᱤᱭ ᱧᱟᱢᱟ ᱠᱤᱱᱛᱩ ᱢᱤᱫᱴᱟᱝ ᱯᱟᱹᱴᱷᱩᱣᱟᱹ ᱚᱠᱟ ᱞᱮᱠᱟᱛᱮᱼᱼᱼ ᱯᱟᱲᱦᱟᱜ ᱟᱭ ᱚᱠᱟ ᱞᱮᱠᱟᱛᱮ ᱢᱮᱜᱴᱟᱝ ᱚᱱᱟ ᱡᱤᱭᱚᱱ ᱨᱮ ᱥᱮᱴᱮᱨ ᱫᱟᱲᱮᱭᱟᱜᱼ ᱟᱭ ᱥᱮ ᱵᱟᱭ ᱫᱟᱲᱮᱭᱟᱜᱼᱟ᱾ ᱛᱤᱱᱟᱹᱜ ᱦᱚᱲᱟᱜ ᱟᱥᱟ ᱵᱷᱚᱨᱥᱟ᱾ ᱩᱱᱤ ᱯᱟᱹᱴᱷᱩᱣᱟᱹᱭ ᱜᱮ ᱵᱟᱲᱟᱭᱟ ᱛᱤᱱᱟᱹᱜ ᱡᱟᱞᱟᱨᱮ ᱡᱟᱞᱟ ᱨᱮ ᱢᱮᱱᱟᱭᱟ᱾
ᱦᱮᱸᱼᱼ
ᱦᱩᱸ ᱟᱹᱞᱤᱧ ᱞᱤᱧ ᱞᱟᱹᱭᱟ ᱟᱹᱵᱤᱱ ᱱᱚᱜᱼᱚᱭ ᱡᱟᱦᱟᱸᱵᱤᱱ ᱠᱩᱨᱩᱢᱩᱴᱩ ᱵᱤᱱ ᱪᱮᱥᱴᱟ ᱠᱟᱫᱟ ᱚᱱᱟᱼᱼ ᱡᱮᱢᱚᱱ ᱟᱹᱵᱤᱱ ᱥᱚᱯᱷᱚᱞᱚᱛᱟ ᱵᱤᱱ ᱧᱟᱢ ᱢᱟ ᱟᱹᱞᱤᱧ ᱚᱱᱟ ᱜᱮᱞᱤᱧ ᱨᱤᱠᱟᱹᱭᱟ᱾
ᱢᱚᱛᱞᱚᱵ ᱟᱹᱰᱤ᱾ ᱢᱟᱱᱮ ᱯᱮᱥᱟᱨ ᱟᱹᱰᱤ ᱵᱮᱥᱤ ᱧᱟᱢᱚᱜᱼᱟ ᱟᱨᱠᱤ ᱢᱟᱱᱮ ᱯᱟᱨ ᱥᱮᱱᱟᱜ ᱯᱮᱥᱟᱨ ᱱᱚᱛᱮ ᱠᱚᱞᱮᱡ ᱥᱮᱱᱟᱜ ᱱᱚᱛᱮ ᱱᱚᱣᱟ ᱨᱮᱱᱟᱜ ᱯᱮᱥᱟᱨ ᱵᱟᱱᱟᱨ ᱱᱚᱛᱮᱱᱟᱜ ᱨᱮᱰᱤ ᱠᱚᱨᱛᱮ ᱜᱮᱞᱮ ᱱᱟᱣᱟ ᱮᱠᱡᱟᱢ ᱥᱮᱴᱮᱨᱚᱜ ᱠᱟᱱᱟ᱾
ᱚᱻ ᱯᱟᱹᱴᱷᱩᱣᱟᱹ ᱡᱤᱭᱚᱱ ᱪᱮᱫ ᱨᱮᱱᱟᱜ ᱠᱟᱱᱟ ᱢᱟᱱᱮ ᱡᱚᱛᱚ ᱡᱤᱵᱚᱱ ᱨᱮᱜᱮ ᱱᱤᱛᱚᱜ ᱫᱚ ᱞᱟᱹᱲᱦᱟᱹᱭ ᱞᱮᱠᱟ,
ᱮᱠᱫᱚᱢ ᱮᱠᱫᱚᱢ
ᱯᱚᱨᱤᱠᱷᱟ ᱨᱮ ᱠᱨᱮᱠ ᱠᱟᱛᱮ ᱨᱮᱦᱚᱸ ᱛᱟᱦᱚᱞᱮ ᱪᱮᱫ ᱞᱟᱹᱭᱟ ᱯᱚᱨᱤᱠᱷᱟ ᱨᱮ ᱫᱟᱲᱮ ᱠᱟᱛᱮ ᱨᱮᱦᱚᱸ ᱛᱚ ᱚᱱᱮ ᱠᱟᱴᱟᱯ ᱢᱤᱫᱴᱮᱱ ᱤᱭᱟᱹ ᱢᱮᱱᱟᱜᱼᱟ ᱟᱥᱮ ᱥᱤᱥᱴᱮᱢ ᱢᱮᱱᱟᱜᱼᱟ ᱠᱟᱴᱟᱯ ᱥᱤᱥᱴᱮᱢ,
ᱚ
ᱦᱮᱸ ᱚᱸᱰᱮ ᱚᱸᱰᱮ ᱵᱟᱫ ᱪᱟᱞᱟᱜ ᱠᱟᱱᱟ ᱚᱱᱟ ᱜᱮ ᱮᱠᱴᱩ ᱯᱨᱚᱵᱞᱮᱢ᱾
ᱚᱻ
ᱢᱟᱱᱮ ᱟᱨ ᱠᱟᱹᱴᱤᱡ ᱱᱟᱢᱵᱟᱨ ᱧᱟᱢ ᱦᱩᱭᱩᱜᱼᱟ ᱛᱚᱵᱮᱱᱤᱡ ᱮᱱᱰᱮᱠᱷᱟᱱ ᱤᱭᱟᱹ ᱦᱩᱭᱩᱜᱼᱟ ᱢᱟᱱᱮ ᱠᱚᱞᱤᱯᱷᱟᱭ ᱦᱩᱭᱩᱜ-ᱟ᱾
ᱦᱩᱸ ᱦᱩᱸ ᱟᱫᱚ ᱪᱮᱫᱠᱟ ᱠᱚ ᱞᱟᱹᱭᱟ ᱞᱟᱹᱭᱟ ᱠᱚ ᱡᱮ ᱟᱹᱰᱤ ᱩᱛᱟᱹᱨ ᱠᱟᱛᱷᱟ ᱨᱮ ᱞᱟᱹᱭᱟ ᱡᱮ ᱡᱟᱦᱟᱸᱭ ᱜᱤᱫᱽᱨᱟᱹ ᱯᱟᱲᱦᱟᱣ ᱟᱠᱟᱱᱟᱭ ᱫᱤᱱ ᱨᱟᱛ ᱠᱟᱛᱮᱫ ᱨᱮᱦᱚᱸ ᱩᱱᱤ ᱡᱩᱫᱤ ᱢᱤᱫ ᱵᱟᱨ ᱱᱟᱢᱵᱟᱨ ᱞᱟᱹᱜᱤᱫ ᱮ ᱠᱚᱢᱚᱜ ᱨᱮᱦᱚᱸ ᱟᱫᱚ ᱠᱚ ᱞᱟᱹᱭᱟ ᱪᱮ ᱦᱮᱸ ᱴᱷᱤᱠ ᱢᱚᱛᱚ ᱵᱟᱭ ᱯᱟᱲᱦᱟᱣ ᱠᱟᱱᱟ᱾
ᱵᱟᱭ ᱯᱟᱲᱦᱟᱣ ᱟᱠᱟᱱᱟ ᱩᱱᱤ ᱡᱮ ᱟᱡ ᱛᱤᱱᱟᱹᱜ ᱡᱮ ᱚᱱᱟ ᱛᱟᱭᱚᱢ ᱨᱮ ᱛᱤᱱᱟᱹᱜ ᱡᱮ ᱢᱮᱦᱱᱚᱛ ᱠᱟᱫᱟᱭ ᱚᱱᱟ ᱫᱚ ᱵᱟᱝ ᱠᱚ ᱧᱮᱞ ᱞᱮᱫᱟ ᱮᱠ ᱱᱟᱢᱵᱟᱨ ᱛᱮ ᱠᱚᱢ ᱱᱟᱭ ᱛᱚ ᱢᱟᱱᱮ ᱩᱱᱤ ᱫᱚ ᱠᱚᱢ ᱜᱮ ᱾
ᱦᱩᱸ ᱟᱫᱚ ᱠᱚ ᱞᱟᱹᱭ ᱟᱪᱮ ᱩᱱᱤ ᱫᱚ ᱵᱟᱭ ᱢᱮᱦᱚᱱᱚᱛ ᱠᱟᱫᱟ ᱾ ᱟᱫᱚ ᱱᱮᱛᱟᱨᱟᱜ ᱫᱚ ᱞᱟᱦᱟ ᱛᱮᱱᱟᱜ ᱢᱟᱹᱱᱢᱤ ᱠᱚᱣᱟᱜ ᱠᱟᱛᱷᱟ ᱨᱮᱱᱟᱜ ᱜᱮᱪ ᱱᱚᱝᱠᱟ ᱜᱮ ᱠᱟᱱᱟ ᱡᱮ
ᱟᱢᱟᱜ ᱥᱩᱠ ᱨᱮᱫᱚ ᱥᱮ ᱟᱢᱟᱜ ᱡᱟᱦᱟᱸ ᱠᱩᱲᱟᱹᱭ ᱭᱮᱢ ᱧᱟᱢᱟᱭ ᱢᱤᱫᱴᱟᱝ ᱱᱟᱯᱟᱭ ᱠᱩᱲᱟᱹᱭ ᱾ ᱢᱤᱫᱴᱟᱝ ᱱᱟᱯᱟᱭ ᱴᱷᱟᱶ ᱨᱮᱢ ᱥᱮᱴᱮᱨᱚᱜᱼᱟ ᱛᱚᱠᱷᱚᱱ ᱫᱚ ᱦᱚᱲ ᱫᱚᱠᱚ ᱧᱮᱞ ᱢᱮᱭᱟ ᱾ ᱦᱮᱸ ᱱᱩᱭ ᱜᱤᱫᱽᱨᱟᱹ ᱱᱚᱝᱠᱟ ᱵᱮᱯᱟᱨ ᱟᱢ ᱡᱚᱠᱷᱚᱱ ᱢᱮᱫᱴᱟᱝ ᱱᱟᱯᱟᱭ ᱴᱷᱟᱶ ᱨᱮ ᱵᱟᱢ ᱥᱮᱴᱮᱨ ᱫᱟᱲᱮᱜᱼᱟ ᱛᱚ ᱠᱷᱚᱱ ᱫᱚ ᱟᱹᱰᱤ ᱦᱚᱲ ᱟᱹᱰᱤ ᱨᱚᱠᱚᱢ ᱢᱮᱫ ᱛᱮᱠᱚ ᱠᱚ ᱠᱚᱭᱚᱜ ᱟᱢᱟ ᱾
ᱟᱰᱤ ᱨᱚᱠᱚᱢ ᱠᱚ ᱢᱮᱱᱟ ᱾ ᱦᱟᱱᱟ ᱱᱟᱣᱟ ᱫᱚᱢᱮ ᱠᱚ ᱢᱮᱱᱟ ᱾
ᱦᱮᱸᱻ᱾ ᱟᱫᱚ ᱪᱮᱫ ᱠᱟᱞᱤᱧ ᱞᱟᱹᱭᱟ ᱡᱮ ᱠᱩᱲᱤ ᱜᱤᱫᱽᱨᱟᱹ ᱟᱜ ᱡᱤᱭᱚᱱ ᱫᱚ ᱢᱤᱫᱴᱟᱝ ᱪᱮᱫ ᱠᱟᱱᱟ ᱡᱮ ᱨᱮᱸᱜᱮᱡ ᱚᱲᱟᱜ ᱨᱮ ᱠᱩᱲᱤ ᱜᱤᱫᱽᱨᱟᱹ ᱠᱚᱫᱚ ᱡᱟᱦᱟᱸᱭ ᱚᱞᱚᱜ ᱯᱟᱲᱦᱟᱣ ᱡᱟᱦᱟᱸᱭ ᱠᱩᱲᱤ ᱜᱤᱫᱽᱨᱟᱹ ᱠᱚ ᱚᱞᱚᱜ ᱯᱟᱲᱦᱟᱣ ᱥᱟᱱᱟ ᱠᱚ, ᱩᱝᱠᱩ ᱫᱚ, ᱢᱟᱱᱮ ᱞᱚᱜᱚᱱ ᱠᱚ ᱡᱟᱶᱟᱭ ᱠᱟᱠᱚᱣᱟ ᱟᱨ ᱢᱟᱱᱮ ᱟᱨ ᱠᱚᱲᱟ ᱜᱤᱫᱽᱨᱟᱹ ᱠᱚᱢᱟ ᱨᱮᱸᱜᱮᱡ ᱦᱳᱭᱩᱜ ᱠᱥᱟᱹᱬ ᱠᱚᱫᱚ ᱵᱟᱹᱞᱤᱧ ᱮᱸᱻ ᱨᱮᱸᱜᱮᱡ ᱚᱲᱟᱜ ᱨᱮᱱ ᱟᱵᱚ ᱠᱚᱲᱟ ᱜᱤᱫᱽᱨᱟᱹ ᱠᱚᱫᱚᱧ ᱞᱟᱹᱭᱟ ᱡᱮ ᱾
ᱟᱵᱚ ᱫᱚ ᱢᱟᱱᱮ ᱡᱮ ᱾ ᱟᱢ ᱵᱟᱢ ᱯᱟᱲᱦᱟᱣ ᱠᱟᱛᱮᱜ ᱦᱚᱸᱢ ᱪᱮᱜ ᱮᱢ ᱪᱤᱠᱟᱹᱭᱟ ᱥᱮᱭ ᱛᱚ ᱠᱟᱹᱢᱤ ᱛᱮᱜᱮ ᱦᱩᱭᱩᱜ ᱛᱟᱢᱟ ᱾
ᱥᱮᱭᱛᱚ ᱵᱚᱴᱷᱮ ᱾
ᱢᱟᱱᱮ ᱠᱚᱲᱟ ᱜᱤᱫᱽᱨᱟᱹᱣᱟᱜ ᱫᱚ ᱪᱮᱫ ᱦᱟᱞᱚᱛ ᱠᱟᱱᱟ ᱡᱮ ᱾ ᱟᱹᱻ ᱟᱹᱻ ᱟᱵᱚ ᱫᱚ ᱵᱟᱵᱚᱱ ᱨᱚᱪᱠᱟᱨ ᱞᱮᱱᱠᱷᱟᱱ ᱟᱵᱚᱨᱮᱱ ᱚᱲᱟᱜ ᱦᱚᱲ ᱦᱚᱸ ᱵᱟᱠᱚ ᱪᱤᱱᱦᱟᱹᱣ ᱵᱚᱱᱟ ᱾
ᱮᱠᱫᱚᱢ ᱥᱟᱹᱨᱤ ᱠᱟᱛᱷᱟ ᱱᱚᱣᱟ ᱫᱚ ᱢᱟᱱᱮᱜ ᱠᱚᱲᱟ ᱨᱮᱫᱚ ᱵᱟᱢ ᱞᱮᱠᱷᱟᱜ-ᱟ ᱾
ᱦᱳᱭ ᱮᱠᱫᱚᱢ ᱠᱟᱛᱷᱟ ᱜᱮᱵᱮᱱ ᱞᱟᱹᱭ ᱠᱟᱜᱼᱟ ᱾
ᱚᱱᱟ ᱫᱚ,
ᱦᱩᱸᱢ ᱱᱤᱛᱚᱜ ᱚᱠᱛᱚ ᱟᱹᱵᱤᱱ ᱵᱤᱱ ᱯᱟᱲᱦᱟᱜ ᱠᱟᱱᱟ ᱟᱹᱵᱤᱱ ᱢᱤᱫᱴᱟᱝ ᱵᱷᱟᱹᱜᱤ ᱴᱷᱟᱶ ᱨᱮᱵᱤᱱ ᱥᱮᱴᱮᱨᱚᱜ ᱢᱟ ᱚᱱᱟ ᱟᱞᱤᱧ ᱞᱤᱧ ᱪᱤᱱᱛᱟᱹᱭᱟ ᱾ ᱵᱟᱠᱷᱟᱡ ᱟᱫᱚ ᱱᱤᱛᱚᱜ ᱡᱩᱫᱤ ᱮᱜ ᱟᱵᱤᱱᱟᱜ ᱩᱱᱟᱹᱜ ᱯᱟᱲᱦᱟᱣ ᱠᱟᱛᱮᱫ ᱡᱩᱫᱤ ᱵᱟᱵᱤᱱ ᱤᱭᱟᱹ ᱫᱟᱲᱮᱜᱼᱟ ᱦᱮᱸᱥᱮ ᱱᱚᱣᱟ ᱫᱚ ᱟᱹᱞᱤᱧ ᱛᱚ ᱵᱟᱞᱤᱧ ᱞᱟᱹᱭᱮᱫᱟ ᱠᱟᱛᱷᱟ ᱨᱮᱱᱟᱜ ᱞᱤᱧ ᱞᱟᱹᱭᱮᱫᱟ ᱡᱟᱦᱟᱸ ᱱᱤᱛᱚᱜ, ᱡᱮᱱᱟᱨᱮᱥᱮᱱ ᱥᱮ ᱱᱤᱛᱚᱜ ᱤᱭᱟᱹ ᱥᱚᱢᱚᱭ ᱨᱮ ᱪᱟᱞᱟᱜ ᱠᱟᱱᱟ ᱾
ᱦᱚᱸ
ᱱᱤᱛᱚᱜ ᱚᱠᱛᱚ ᱨᱮ ᱪᱟᱞᱟᱜ ᱠᱟᱱᱟ ᱱᱤᱛᱚᱜ ᱟᱫᱚ, ᱪᱮ ᱟᱞᱟᱜ ᱢᱮᱫ ᱴᱷᱮᱡ ᱵᱤᱱ ᱧᱮᱞ ᱵᱤᱱ ᱟᱹᱵᱤᱱᱟᱜ ᱡᱟᱦᱟᱸ ᱠᱚᱥᱴᱚ ᱚᱱᱟ ᱫᱚ ᱵᱟᱠᱚ ᱧᱮᱞᱟ ᱾
ᱚᱱᱟ ᱫᱚ ᱵᱟᱠᱚ ᱧᱮᱞᱟ ᱾ ᱟᱵᱤᱱᱟᱜ ᱱᱚᱣᱟ ᱠᱚ ᱧᱮᱞᱟ ᱥᱟᱠᱥᱮᱥ ᱟᱱ ᱥᱟᱠᱥᱮᱥ ᱤᱱᱟᱹ ᱠᱚ ᱧᱮᱞᱟ ᱵᱮᱥ ᱤᱱᱟᱹ ᱜᱮ ᱾
ᱟᱫᱚ ᱢᱟᱹᱱᱢᱤ ᱫᱚ ᱪᱮᱜᱠᱟ ᱩᱸ ᱡᱟᱦᱟᱸᱭ ᱴᱷᱮᱱ ᱟᱭᱟᱜ ᱥᱩᱵᱤᱫᱟ ᱦᱩᱭᱩᱜ ᱛᱟᱭᱟ ᱩᱱᱤ ᱴᱷᱮᱱ ᱜᱮᱛᱚ ᱦᱚᱲᱮ ᱥᱩᱨᱩᱜᱼᱟ ᱾
ᱦᱩᱸᱢ
ᱟᱨ ᱚᱱᱟᱛ ᱚᱱᱟᱛᱮ ᱡᱟᱦᱟᱸᱵᱤᱱ ᱞᱟᱹᱭ ᱠᱮᱫ ᱡᱮ ᱢᱤᱫ ᱱᱟᱢᱵᱟᱨ ᱠᱚᱢ ᱢᱟᱱᱮ ᱟᱱ ᱥᱟᱠᱥᱮᱥ ᱱᱟᱢ ᱡᱩᱫᱤ, ᱚᱱᱟ ᱫᱚᱠᱚ ᱞᱟᱹᱭᱟ ᱡᱮ ᱵᱟᱭ ᱯᱟᱲᱦᱟᱣ ᱠᱟᱱᱟ ᱥᱮ ᱵᱟᱭ ᱪᱮᱥᱴᱟᱣ ᱠᱟᱫᱟ ᱡᱮ ᱦᱮᱸᱵᱟᱝ ᱾
ᱦᱳᱭ
ᱟᱨ ᱩᱱᱤ ᱡᱮ ᱛᱤᱱᱟᱹᱜ ᱡᱮ ᱩᱱᱤ ᱩᱱᱟᱹᱜ ᱢᱟᱱᱮ ᱩᱱᱟᱹᱜ ᱰᱤᱯᱨᱮᱥᱮᱱ ᱩᱱᱟᱹ ᱤᱭᱟᱹ ᱠᱟᱛᱮ ᱚᱱᱟ ᱩᱱᱟᱹᱜ ᱪᱟᱯ ᱥᱟᱦᱟᱣ ᱠᱟᱛᱮ ᱩᱱᱤ ᱚᱱᱟ ᱡᱟᱭᱜᱟᱭ ᱛᱤᱭᱳᱜ ᱞᱮᱫᱟ ᱾
ᱦᱚᱸ ᱚᱱᱟ ᱫᱚ ᱵᱟᱠᱚ ᱧᱮᱞᱟ, ᱚᱱᱟ ᱫᱚ ᱮᱴᱟᱜ ᱦᱚᱲ ᱢᱟᱹᱱᱢᱤ ᱫᱚ ᱵᱟᱠᱚ ᱧᱮᱞᱟ ᱡᱟᱦᱟᱸᱭ ᱢᱟᱱᱢᱤ ᱚᱠᱟ ᱞᱮᱠᱟᱱ ᱢᱟᱱᱢᱤ ᱠᱚ ᱧᱮᱞᱟ ᱟᱰᱤ ᱠᱚᱢ ᱢᱟᱱᱢᱤ ᱢᱮᱱᱟᱜ ᱠᱚ ᱾ ᱱᱚᱜᱼᱚᱭ ᱡᱟᱦᱟᱸᱭ ᱱᱤᱡᱮ ᱥᱩᱨ ᱨᱮ ᱦᱩᱸ ᱛᱤᱸᱜᱩ ᱠᱮᱴᱮᱡᱚᱜᱼᱟᱭ ᱢᱟᱱᱮ, ᱛᱤᱸᱜᱩ ᱠᱮᱴᱮᱡ ᱠᱟᱛᱮ ᱟᱢ ᱥᱩᱨ ᱨᱮ ᱥᱟᱵ ᱨᱟᱠᱟᱵ ᱢᱮᱭᱟᱭ ᱚᱱᱠᱟᱱ ᱦᱚᱲ ᱫᱚ ᱟᱹᱰᱤ ᱠᱚᱢ ᱦᱚᱲ ᱠᱚ ᱧᱟᱢ ᱠᱚᱣᱟ ᱾
ᱟᱹᱰᱤ ᱠᱚᱢ ᱦᱚᱲ ᱟᱹᱰᱤ ᱠᱚᱢ ᱡᱮ ᱵᱟᱝ ᱢᱮᱛᱟᱜ ᱢᱮᱭᱟ ᱡᱮ ᱵᱟᱝ ᱠᱳᱭ ᱵᱟᱛ ᱱᱮᱦᱤ ᱮᱭᱮ ᱛᱳ ᱛᱳᱢ ᱮᱻ ᱢᱤᱜ ᱱᱟᱢᱵᱟᱨ ᱠᱚᱢ ᱠᱟᱱᱟ ᱛᱚ
ᱦᱩᱸ
ᱟᱨ ᱢᱤᱫᱴᱟᱝ ᱡᱤᱭᱚᱱ ᱨᱮ ᱢᱤᱫᱴᱟᱝ ᱚᱱᱠᱟᱱ ᱦᱚᱲ ᱦᱚᱸ ᱛᱟᱦᱮᱸ ᱩᱪᱤᱛ ᱠᱟᱱᱟ ᱡᱟᱦᱟᱸᱭᱼᱼ ᱮᱻ ᱢᱟᱱᱮ ᱡᱟᱦᱟᱱᱟᱜ ᱚᱠᱛᱚ ᱨᱮ ᱢᱟᱱᱮ ᱯᱟᱲᱦᱟᱣ ᱚᱠᱛᱚ ᱨᱮᱦᱚᱸ ᱟᱹᱰᱤ ᱚᱠᱛᱚ ᱨᱮᱜᱮ ᱱᱚᱝᱠᱟᱜᱼᱟ ᱡᱮ ᱡᱟᱦᱟᱱᱟᱜ ᱡᱤᱱᱤᱥ ᱨᱮ ᱵᱟᱭ ᱥᱮᱴᱮᱨ ᱫᱟᱲᱮᱭᱟᱜ ᱠᱷᱟᱱ ᱢᱚᱱᱮ ᱱᱩᱱᱟᱹᱜ ᱵᱤᱪᱷᱳᱠ ᱜᱚᱫᱚᱜ ᱛᱟᱭᱟ ᱡᱮ ᱚᱱᱟ ᱛᱚᱠᱷᱚᱱ ᱮᱴᱟᱜ ᱨᱟᱥᱛᱟᱭ ᱥᱟᱵ ᱜᱚᱫ ᱠᱟᱜᱼᱟ ᱩᱱ ᱥᱩᱢᱚᱭ ᱨᱮ ᱥᱟᱵ ᱥᱚᱡᱷᱮ ᱦᱚᱲ ᱢᱤᱫ ᱦᱚᱲ ᱛᱟᱦᱮᱸ ᱫᱚᱨᱠᱟᱨ ᱟᱫᱚ ᱟᱹᱰᱤᱼᱼ ᱠᱷᱟᱹᱛᱤᱨ ᱜᱤᱫᱽᱨᱟᱹ ᱠᱚᱜᱮ ᱵᱟᱠᱚ ᱛᱟᱦᱮᱱᱟ ᱥᱮ ᱢᱟᱱᱮ ᱵᱟᱠᱚ ᱛᱟᱦᱮᱱ ᱛᱟᱠᱚᱣᱟ ᱦᱚᱲ ᱨᱮ ᱥᱟᱵ ᱠᱮᱴᱮᱡ ᱦᱚᱲ᱾
ᱩᱱᱠᱩᱣᱟᱜ ᱢᱚᱱᱮ ᱪᱮᱜ ᱪᱤᱠᱟᱹᱜ ᱛᱟᱠᱚᱣᱟ ᱚᱦᱚᱢ ᱞᱟᱹᱭ ᱫᱟᱲᱮ ᱠᱮᱭᱟ ᱾
ᱦᱚᱸ ᱦᱚᱜ-ᱚᱭ ᱡᱮᱢᱚᱱ ᱟᱹᱞᱤᱧ ᱢᱤᱫᱴᱮᱱ ᱯᱚᱨᱤᱠᱷᱟ ᱮᱢ ᱞᱤᱧ ᱪᱟᱞᱟᱣ ᱞᱮᱱᱟ ᱱᱚᱣᱟᱼᱼ ᱦᱩᱭᱱᱟ ᱮᱠ ᱢᱤᱫ ᱢᱟᱥ᱾ ᱢᱤᱫ ᱪᱟᱸᱫᱳ ᱜᱟᱱ ᱦᱳᱭᱮᱱ ᱜᱮᱭᱟ ᱯᱚᱨᱤᱠᱷᱟ ᱮᱢᱞᱤᱧ ᱪᱟᱞᱟᱣ ᱞᱮᱱᱟ, ᱛᱚ ᱟᱹᱞᱤᱧ ᱫᱚ ᱯᱷᱟᱥᱴ ᱥᱤᱯᱴ ᱯᱟᱲᱟᱣ ᱞᱮᱱ ᱛᱟᱞᱤᱧᱟ
ᱦᱩᱸ
ᱩᱱᱤᱭᱟᱜ ᱛᱚᱻ ᱩᱱᱤᱭᱟᱜ ᱦᱚᱸ ᱯᱷᱟᱥᱴ ᱥᱤᱴ ᱜᱮ ᱯᱟᱲᱟᱣᱞᱮᱱ ᱛᱟᱭᱟ ᱤᱧ ᱫᱚ ᱱᱟᱠᱷᱟᱱ ᱵᱚᱞᱚ ᱠᱟᱹᱱᱟᱹᱧ᱾ ᱤᱧ ᱟᱨ ᱢᱤᱫ ᱴᱟᱝ ᱜᱟᱛᱮ ᱠᱚᱲᱟ ᱩᱱᱤ ᱫᱚ ᱥᱮᱠᱮᱱᱰ ᱥᱤᱯᱴ ᱯᱟᱲᱟᱣ ᱞᱮᱱᱟ ᱾
ᱦᱩᱸ
ᱵᱚᱞᱚ ᱠᱟᱱᱟ ᱪᱮᱠᱮᱝ ᱡᱚᱛᱚ ᱦᱳᱭ ᱠᱟᱱᱟ ᱾ ᱩᱱᱤ ᱠᱩᱲᱤ ᱜᱤᱫᱽᱨᱟᱹ ᱫᱚᱥ ᱢᱤᱱᱤᱴ ᱞᱮᱴ ᱞᱮᱱᱟᱭ᱾
ᱚᱻ᱾
ᱟᱨ ᱴᱮᱨᱮᱱ ᱨᱮᱱᱟᱜ ᱞᱮᱴ ᱛᱟᱦᱮᱸ ᱠᱟᱱᱟ ᱫᱩ ᱜᱷᱚᱱᱴᱟ ᱞᱮᱴ ᱛᱟᱦᱮᱸ ᱠᱟᱱᱟ ᱴᱮᱨᱮᱱ᱾ ᱠᱩᱲᱤ ᱜᱤᱫᱽᱟᱹ ᱟᱹᱰᱤ ᱥᱟᱜᱤᱧ ᱠᱷᱚᱱ ᱜᱮ ᱦᱮᱡ ᱞᱮᱱᱟᱭ ᱪᱳᱫᱫᱳ ᱜᱷᱚᱱᱴᱟ ᱨᱟᱥᱛᱟ ᱛᱟᱦᱮᱸ ᱠᱟᱱᱟ ᱴᱮᱨᱮᱱ ᱛᱮ᱾
ᱦᱩᱸ᱾
ᱯᱚᱨᱤᱠᱷᱟ ᱯᱟᱲᱟᱣ ᱞᱮᱱ ᱛᱟᱭᱟ ᱩᱲᱤᱥᱥᱟ ᱨᱮ ᱯᱟᱲᱟᱣ ᱞᱮᱱᱟ ᱯᱚᱨᱤᱠᱷ ᱟᱫᱚ ᱛᱟᱦᱚᱞᱮ ᱦᱮᱡ ᱞᱮᱱᱟᱭ ᱟᱫᱚ ᱩᱱᱤ ᱫᱚ ᱵᱟᱠᱚ ᱵᱚᱞᱪᱚ ᱟᱫᱮᱭᱟ᱾
ᱦᱩᱸ᱾
ᱩᱱᱤᱭᱟᱜ ᱢᱤᱫ ᱥᱟᱞ ᱨᱮᱱᱟᱜ ᱢᱮᱦᱚᱱᱟᱛ ᱯᱩᱨᱟᱹ ᱪᱟᱵᱟᱭᱮᱱ ᱛᱟᱭᱟ ᱟᱨ ᱦᱚᱸᱜ-ᱚ ᱱᱚᱣᱟᱼᱼ ᱦᱚᱲ ᱱᱚᱣᱟ ᱠᱟᱛᱷᱟ ᱡᱩᱫᱤ ᱦᱚᱲ ᱵᱟᱠᱚ ᱵᱩᱡᱷᱟᱹᱣ ᱫᱟᱲᱮᱭᱟᱜᱼᱟ ᱛᱚ ᱚᱱᱟᱜᱮ ᱢᱤᱫᱴᱟᱝ ᱢᱟᱨᱟᱝ ᱵᱷᱩᱞ ᱡᱮ ᱩᱱᱤ ᱼᱼ ᱥᱟᱯᱚᱴ ᱮᱢ ᱛᱤᱸᱜᱩ ᱠᱮᱴᱮᱡ ᱛᱟᱦᱮᱱ ᱢᱮ ᱢᱚᱱᱮ ᱠᱮᱴᱮᱡ ᱢᱚᱱᱮ ᱟᱞᱚᱢ ᱱᱟᱨᱵᱟᱥ ᱛᱟᱭᱟ᱾
ᱦᱩᱸᱻ᱾
ᱱᱚᱣᱟ ᱫᱚ ᱵᱩᱡ ᱫᱚᱨᱠᱟᱨ ᱠᱟᱱᱟ᱾
ᱦᱩᱸᱜᱼᱩ ᱾
ᱡᱮᱢᱚᱱ ᱠᱚ ᱦᱟᱛᱟᱣ ᱫᱟᱜ ᱩᱱᱠᱩ ᱫᱚ ᱩᱱᱠᱩ ᱜᱟᱛᱤ ᱵᱟᱝ ᱠᱟᱱᱟ ᱟᱠᱚᱣᱟᱜ ᱢᱤᱫᱴᱟᱝ ᱰᱤᱥᱤᱯᱞᱤᱱ ᱛᱮᱠᱚ ᱪᱟᱞᱟᱜ-ᱟ᱾
ᱦᱩᱸ ᱟᱫᱳ ᱱᱤᱛᱚᱜ ᱫᱚ ᱪᱮᱫ? ᱱᱤᱛᱚᱜ ᱫᱚ ᱪᱮᱫᱠᱟ ᱠᱚ ᱞᱟᱹᱭᱟ ᱞᱮᱭᱟ ᱠᱚ ᱡᱮ ᱢᱟᱱᱮ ᱠᱩᱲᱤ ᱜᱤᱫᱽᱨᱟᱹᱣᱟᱜ ᱢᱤᱫᱴᱟᱝ ᱴᱟᱭᱤᱢ ᱨᱮ ᱵᱟᱭᱼᱼ ᱥᱮᱴᱮᱨ ᱫᱟᱲᱮᱭᱟᱜᱼᱟ ᱢᱟᱱᱮ ᱞᱟᱦᱟᱨᱮ ᱩᱰᱩᱜ ᱫᱚᱨᱠᱟᱨ ᱪᱮᱫ ᱪᱤᱠᱟᱹ